ᱦᱩᱸ ᱦᱮᱞᱳᱻ
ᱦᱮᱸ ᱟᱸᱡᱚᱢᱚᱜ ᱠᱟᱱᱟ?
ᱦᱮᱸ ᱟᱸᱡ
ᱟᱪᱪᱷᱟ ᱦᱮᱸ ᱾
ᱟᱹᱞᱤᱧᱟᱜ ᱠᱟᱛᱷᱟ ᱪᱮᱜ ᱞᱮᱠᱟ? ᱦᱮᱸ ᱴᱷᱤᱠ ᱜᱮᱭᱟ ᱴᱷᱤᱠ ᱜᱮᱭᱟ ᱾
ᱛᱟᱦᱚᱞᱮ ᱟᱯᱮ ᱚᱱᱛᱮ ᱢᱟᱜ ᱢᱚᱬᱮ ᱠᱚ ᱵᱟᱝ ᱦᱩᱭᱩᱜ ᱠᱟᱱᱟ?
ᱦᱮᱸ?
ᱢᱟᱜ ᱢᱚᱬᱮ ᱠᱚ ᱵᱟᱝ ᱦᱩᱭᱩᱜ ᱜᱮᱭᱟ ᱟᱯᱮ ᱚᱱᱛᱮ?
ᱵᱟᱹᱞᱤᱧ ᱵᱩᱡᱷᱟᱹᱣ ᱞᱮᱫᱟ ᱜᱚᱢᱠᱮ ᱾
ᱢᱟᱜ ᱢᱚᱬᱮ ᱠᱚ ᱵᱟᱝ ᱦᱩᱭᱩᱜ ᱜᱮᱭᱟ ᱟᱯᱮ ᱚᱱᱛᱮ? ᱵᱟᱦᱟ ᱵᱚᱸᱜᱟ ᱡᱮᱢᱚᱱ ᱢᱟᱜ ᱢᱚᱲᱮ ᱦᱳᱭ ᱾
ᱦᱮᱸ ᱦᱳᱭ ᱦᱳᱭ ᱦᱳᱭ ᱦᱳᱭ, ᱚᱱᱟ ᱫᱚ ᱱᱤᱭᱚᱢ ᱚᱱᱩᱡᱟᱭᱤ ᱜᱮ ᱢᱚᱸᱡᱽ ᱛᱮᱜᱮ ᱦᱩᱭᱩᱜᱼᱟ ᱾
ᱟᱪᱪᱷᱟ ᱾
ᱟᱨ ᱱᱚᱣᱟ ᱜᱤ ᱚᱱᱮ ᱠᱚ ᱢᱮᱱᱟ ᱥᱟᱱᱛᱟᱞ ᱡᱟᱹᱛ ᱟᱜ ᱫᱚ ᱮᱛᱮᱫ ᱱᱚᱣᱟ ᱠᱚᱜᱮ ᱟᱥᱚᱞ ᱢᱮᱱ ᱠᱟᱹᱢᱤ ᱠᱟᱱᱟ ᱾
ᱦᱮᱸ ᱾
ᱟᱨᱻ ᱱᱚᱣᱟ ᱠᱚ ᱡᱩᱫᱤ ᱵᱟᱝ ᱠᱟᱹᱢᱤ ᱠᱷᱟᱡ ᱥᱟᱱᱛᱟᱞ ᱡᱟᱹᱛ ᱦᱤᱥᱟᱹᱵᱽ ᱛᱮ ᱵᱩᱡᱷᱟᱹᱣ ᱵᱩᱡᱷᱟᱹᱣ ᱵᱮᱱ ᱛᱚ ᱧᱩᱛᱩᱢ ᱨᱮᱭᱟᱜ ᱥᱟᱱᱛᱟᱞ ᱠᱟᱹᱢᱤ ᱨᱮᱭᱟᱜ ᱡᱩᱫᱤ ᱵᱟᱝ ᱛᱟᱦᱮ ᱞᱮᱱ ᱠᱷᱟᱡ ᱫᱚ ᱚᱱᱟ ᱫᱚ ᱚᱠᱟ ᱞᱮᱠᱟ ᱦᱩᱭᱩᱜᱼᱟ ᱾
ᱦᱮᱸ ᱟᱨ ᱡᱮᱢᱚᱱ ᱵᱟᱦᱟ ᱵᱚᱸᱜᱟ ᱵᱟᱦᱟ ᱵᱚᱸᱜᱟ ᱢᱮᱱᱟᱜᱼᱟ ᱫᱤᱭᱮ ᱢᱟᱜ ᱢᱚᱲᱮ ᱢᱮᱱᱟᱜᱼᱟ ᱢᱟᱜᱽ ᱥᱤᱢ ᱠᱩ ᱡᱮᱢᱚᱱ ᱠᱚ ᱡᱚᱢ ᱠᱚᱣᱟ ᱡᱟᱱᱛᱷᱟᱲ ᱠᱚᱠᱚ ᱡᱚᱢ ᱠᱚᱣᱟ ᱟᱥᱟᱲᱤᱭᱟᱹ ᱠᱚ ᱡᱚᱢ ᱠᱚᱣᱟ ᱥᱟᱱᱛᱟᱲᱟᱸᱜ ᱢᱟᱱᱮ ᱟᱵᱚ ᱥᱟᱱᱛᱟᱲ ᱥᱚᱢᱟᱡᱽ ᱨᱮ ᱟᱹᱰᱤ ᱟᱭᱢᱟ ᱟᱭᱢᱟ ᱠᱤᱪᱷᱩ ᱜᱮ ᱢᱮᱱᱟᱜᱼᱟ ᱾
ᱦᱮᱸ ᱢᱮᱱᱟᱜ ᱜᱮᱭᱟ ᱢᱮᱱᱟᱜ ᱜᱮᱭᱟ ᱾
ᱦᱩᱸ ᱾ ᱟᱨ ᱚᱱᱟ ᱫᱚ ᱫᱚᱦᱚ ᱤᱫᱤ ᱜᱮᱭᱟᱵᱚᱱ ᱚᱱᱟ ᱫᱚ ᱾
ᱦᱮᱸ ᱦᱮᱸ ᱡᱟᱹᱨᱩᱲ ᱜᱮᱭᱟ ᱦᱮᱸ ᱡᱟᱹᱨᱩᱲ ᱜᱮᱭᱟ ᱾ ᱟᱨ ᱱᱚᱣᱟ ᱠᱚᱫᱚ ᱦᱮᱸ ᱱᱚᱣᱟ ᱠᱚᱫᱚ ᱟᱹᱰᱤ ᱢᱚᱸᱡᱽ ᱛᱮ ᱡᱟᱛᱮ ᱡᱮᱢᱚᱱ ᱵᱚᱱ ᱠᱚᱨᱟᱣ ᱟᱨ ᱪᱮᱫᱟᱜ ᱥᱮ ᱟᱨ ᱵᱟᱝᱠᱷᱟᱡ ᱢᱟᱱᱮ ᱵᱚᱨᱛᱚᱢᱟᱱ ᱡᱮᱱᱟᱨᱮᱥᱚᱱ ᱨᱮᱱ ᱠᱚᱲᱟ ᱥᱮ ᱠᱩᱲᱤ ᱠᱩ ᱢᱮᱱᱟᱜ ᱟᱠᱟᱫ ᱠᱚᱣᱟ ᱦᱟᱸᱜ ᱟᱫᱚ ᱱᱚᱣᱟ ᱠᱩ ᱠᱚᱨᱮ ᱫᱚ ᱟᱹᱰᱤ ᱡᱟᱹᱥᱛᱤ ᱫᱚ ᱢᱟᱱᱮ ᱢᱚᱱ ᱫᱚ ᱦᱟᱸᱜ ᱵᱟᱠᱚ ᱞᱟᱜᱟᱣ ᱮᱫᱟ ᱦᱟᱸᱜ ᱾ ᱟᱫᱚᱻ ᱚᱱᱠᱟ ᱫᱚ ᱵᱟᱝ ᱦᱩᱭᱩᱜᱼᱟ ᱪᱮᱫᱟᱜ ᱥᱮ ᱱᱚᱝᱠᱟ ᱡᱩᱫᱤ ᱢᱚᱱ ᱵᱟᱠᱚ ᱞᱟᱜᱟᱣ ᱠᱷᱟᱡ ᱟᱵᱚᱣᱟᱜ ᱢᱤᱫᱴᱮᱡ ᱫᱷᱚᱨᱚᱢ
ᱦᱩᱸ ᱟᱫᱚ ᱵᱟᱹᱭ ᱵᱟᱹᱭᱛᱮ ᱟᱫᱚᱜ ᱜᱮᱭᱟ ᱛᱚ ᱮᱠᱫᱚᱢ ᱾
ᱦᱩᱸ ᱟᱨ ᱚᱱᱟ ᱫᱷᱚᱨᱚᱢ ᱡᱩᱫᱤ ᱡᱟᱹᱛᱤ ᱟᱫ ᱞᱮᱱᱠᱷᱟᱱ ᱵᱩᱡᱷᱟᱹᱣ ᱵᱮᱱ ᱛᱚ ᱟᱵᱚ ᱦᱚᱸ ᱟᱵᱚᱣᱟᱜ ᱩᱯᱨᱩᱢ ᱦᱚᱸ ᱢᱤᱫᱴᱮᱡ ᱡᱚᱛᱷᱮᱥᱴᱚ ᱛᱮ ᱟᱫᱚᱜ ᱠᱟᱱᱟ ᱟᱫᱚ ᱚᱱᱠᱟ ᱫᱚ ᱵᱟᱵᱚᱱ ᱦᱩᱭᱪᱚᱼᱟ ᱡᱟᱛᱮ ᱡᱮᱢᱚᱱ ᱟᱵᱮᱱ ᱨᱮᱱ ᱥᱚᱸᱜᱮ ᱠᱚᱦᱚᱸ ᱢᱤᱫ ᱵᱟᱨ ᱞᱟᱹᱭ ᱥᱟᱰᱮ ᱟᱠᱚᱵᱮᱱ ᱡᱟᱛᱮ ᱡᱮᱢᱚᱱ ᱠᱚ ᱪᱤᱠᱟᱭ ᱥᱮ ᱟᱹᱞᱤᱧ ᱨᱮᱱ ᱥᱚᱸᱜᱮ ᱠᱚᱦᱚᱸ ᱞᱤᱧ ᱞᱟᱹᱭ ᱥᱟᱰᱮᱣ ᱠᱚᱣᱟ ᱾ ᱟᱨ ᱥᱮᱫᱟᱭ ᱨᱮᱱ ᱜᱚᱜᱚᱵᱟᱵᱟ ᱛᱟᱠᱚ ᱢᱟᱠᱚ ᱪᱮᱠᱟᱭᱮᱜ ᱠᱟᱱ ᱜᱮᱭᱟ, ᱩᱝᱠᱩ ᱢᱟ ᱛᱮ ᱢᱮᱛᱟ ᱠᱚ ᱨᱮᱭᱟᱜ ᱫᱚᱨᱠᱟᱨ ᱢᱟ ᱵᱟᱹᱱᱩᱜ ᱜᱮᱭᱟ ᱾
ᱟᱪᱪᱷᱟ ᱾
ᱛᱚᱵᱮ ᱜᱚᱝᱠᱮ ᱦᱮᱸ, ᱟᱯᱮ ᱥᱮᱜ ᱢᱟᱱᱮ ᱥᱚᱨᱦᱟᱭ ᱫᱚ ᱪᱮᱫᱞᱮᱠᱟ ᱠᱚ ᱢᱟᱱᱟᱣ ᱵᱟᱲᱟᱭᱟ?
ᱦᱮᱸ, ᱱᱟᱯᱟᱭ ᱜᱷᱟᱹᱜ ᱥᱚᱨᱦᱟᱭ ᱫᱚ ᱵᱷᱟᱜᱤ ᱜᱮ ᱾
ᱟᱻ ᱛᱷᱚᱲᱟ ᱥᱚᱨᱚᱦᱟᱭ ᱵᱤᱥᱚᱭ ᱛᱮ ᱛᱷᱚᱲᱟ ᱜᱟᱱ ᱵᱮᱱ ᱞᱟᱹᱭ ᱥᱟᱰᱮ ᱞᱮᱠᱷᱟᱡ ᱡᱩᱛ ᱠᱚᱜᱼᱟ?
ᱦᱮᱸ, ᱱᱟᱯᱟᱭ ᱜᱮ ᱦᱩᱭᱩᱜ ᱜᱮᱭᱟ ᱱᱚᱛᱮ ᱫᱚ ᱯᱮᱲᱟ ᱠᱚ ᱡᱟᱶᱟᱭ ᱠᱚᱠᱚ ᱱᱮᱣᱛᱟ ᱠᱚᱣᱟ ᱾ ᱫᱤᱭᱮ ᱴᱟᱢᱟᱠ ᱛᱩᱢᱫᱟᱜ ᱟᱛᱮᱜ ᱠᱚ ᱤᱱᱮᱡᱟ ᱾
ᱦᱮᱸ ᱾
ᱱᱟᱯᱟᱭ ᱜᱮ ᱟᱯᱮ ᱚᱱᱛᱮ ᱜᱮ ᱪᱮᱫᱠᱟ?
ᱦᱮᱸ, ᱟᱞᱮ ᱱᱚᱛᱮ ᱦᱚᱸ ᱟᱹᱰᱤ ᱢᱚᱸᱡᱽ ᱜᱮ ᱟᱸᱻ ᱛᱩᱢᱫᱟᱜ ᱴᱟᱢᱟᱠ ᱱᱤᱭᱟᱹ ᱛᱮ ᱟᱹᱰᱤ ᱢᱚᱸᱡᱽ ᱠᱚ ᱮᱱᱮᱡᱚᱜᱼᱟ ᱾
ᱟᱪᱪᱷᱟ, ᱦᱮᱸ ᱦᱮᱸ ᱾
ᱟᱨ ᱥᱟᱶᱛᱮ ᱚᱱᱟ ᱠᱚ ᱢᱮᱱᱟ ᱟᱵᱚ ᱥᱟᱱᱛᱟᱞ ᱡᱟᱹᱛᱟᱹᱜ ᱢᱤᱫᱴᱮᱜ ᱩᱯᱨᱩᱢ ᱦᱤᱥᱟᱹᱵ ᱞᱮᱠᱟᱛᱮᱦᱚᱢ ᱢᱮ ᱵᱟᱡᱽᱱᱟ ᱦᱤᱥᱟᱹᱵ ᱞᱮᱠᱟᱛᱮ ᱢᱤᱫᱴᱮᱜ ᱥᱟᱱᱛᱟᱞ ᱡᱟᱹᱛᱟᱹᱫ ᱚᱱᱮ ᱵᱟᱡᱽᱱᱟ ᱦᱤᱥᱟᱹᱵ ᱛᱮᱫᱚ ᱛᱩᱢᱫᱟᱜ ᱴᱟᱢᱟᱠ ᱠᱟᱱ ᱜᱮᱭᱟ ᱾
ᱮᱠᱫᱚᱢ ᱚᱱᱟ ᱫᱚ ᱛᱟᱦᱮᱸ ᱦᱮᱸ ᱞᱟᱹᱭ ᱵᱤᱱ!
ᱢᱮᱱᱟ ᱥᱮᱵᱮᱜ ᱥᱮᱫᱟᱭ ᱨᱮᱱ ᱦᱚᱲ ᱞᱟᱹᱜᱤᱫ ᱫᱚ ᱚᱱᱮ ᱠᱚ ᱢᱮᱱᱟᱻ ᱵᱚᱨᱛᱚᱢᱟᱱ ᱡᱮᱱᱟᱨᱮᱥᱚᱱ ᱨᱮᱱ ᱠᱚᱲᱟ ᱠᱩᱲᱤ ᱠᱩ ᱞᱮᱠᱟ ᱫᱚ ᱮᱱᱛᱮᱡ ᱰᱤᱡᱮ ᱠᱚ ᱪᱟᱹᱜᱩᱭᱟ, ᱛᱚ ᱵᱟᱝ ᱡᱟᱹᱨᱩᱲ ᱠᱚᱜᱮ ᱦᱟᱸᱜ ᱾
ᱛᱩᱢᱫᱟᱜ ᱴᱟᱢᱟᱠ ᱜᱮ ᱡᱚᱛᱷᱮᱥᱴᱚ ᱟᱨ ᱟᱨ ᱚᱱᱮ ᱠᱚ ᱢᱮᱱᱟ ᱛᱩᱢᱫᱟᱜ ᱴᱟᱢᱟᱠ ᱠᱟᱱ ᱠᱷᱟᱡ ᱡᱮᱜ ᱰᱤᱡᱮ ᱠᱚ ᱪᱮᱫ ᱠᱚ ᱨᱮᱭᱟᱜ ᱞᱟᱹᱠᱛᱤ ᱦᱚᱸ ᱵᱟᱹᱱᱩᱜᱼᱟ ᱾ ᱪᱮᱫᱟᱜ ᱥᱮ ᱛᱩᱢᱫᱟᱜ ᱴᱟᱢᱟᱠ ᱛᱮᱜᱮ ᱟᱹᱰᱤ ᱨᱟᱹᱥ ᱠᱟᱹ ᱜᱮ ᱵᱩᱡᱷᱟᱹᱣ ᱵᱟᱲᱟᱜᱼᱟ, ᱟᱨᱻ ᱩᱱ ᱥᱚᱢᱚᱭ ᱫᱚ ᱢᱟᱱᱮ ᱥᱚᱨᱦᱟᱭ ᱵᱷᱳᱨ ᱫᱚ ᱢᱟᱱᱮ ᱰᱩᱰᱩᱠᱼᱩᱰᱩᱠ ᱛᱩᱢᱫᱟᱜ ᱴᱟᱢᱟᱠ ᱟᱸ ᱨᱩ ᱥᱟᱰᱮᱛ ᱛᱮ ᱟᱸᱡᱚᱢᱮᱜᱼᱟ ᱛᱚ ᱟᱹᱰᱤ ᱢᱚᱡᱽ ᱜᱮ ᱵᱩᱡᱷᱟᱹ ᱵᱟᱲᱟᱜᱼᱟ ᱾ ᱟᱨ ᱚᱱᱟ ᱛᱟᱞᱟᱨᱮ ᱚᱱᱟ ᱨᱮᱭᱟᱜ ᱪᱮᱜ ᱠᱚ ᱱᱤᱭᱚᱢ ᱱᱤᱛᱤ ᱢᱮᱱᱟᱜ ᱟᱠᱟᱜᱼᱟ ᱦᱟᱸᱜ? ᱚᱱᱟ ᱠᱚᱦᱚᱸ ᱢᱚᱸᱡᱽ ᱜᱮ ᱱᱮ ᱱᱤᱭᱚᱢ ᱯᱟᱞᱚᱱᱚᱜ ᱜᱮᱭᱟ ᱾
ᱮᱠᱫᱚᱢ, ᱟᱱ ᱱᱤ-ᱱᱤᱭᱟᱹ ᱱᱤᱭᱟᱹ ᱡᱮᱱᱟᱨᱮᱥᱚᱱ ᱜᱤᱫᱽᱨᱟᱹ ᱠᱚᱫᱚ ᱠᱚᱲᱟ ᱜᱤᱫᱽᱨᱟᱹ ᱠᱚᱫᱚ ᱟᱨᱠᱤ ᱴᱟᱢᱟᱠ ᱛᱩᱢᱫᱟᱜ ᱥᱮᱫ ᱫᱚ ᱩᱱᱟᱹᱜ ᱫᱚ ᱵᱟᱠᱚ ᱠᱚᱭᱚᱣᱟᱜ ᱠᱟᱱᱟ ᱟᱨᱠᱤ ᱾ ᱦᱟᱱᱮ ᱚᱱᱮ ᱢᱟᱭᱤᱠ ᱟᱛᱮ ᱜᱮ ᱵᱮᱥᱤ ᱠᱚ ᱨᱟᱹᱥᱠᱟᱹᱭ ᱫᱟᱠᱚ ᱟᱨᱠᱤ ᱾
ᱦᱮᱸ ᱟᱫᱚ ᱚᱱᱮ ᱠᱚ ᱢᱮᱱᱟ ᱢᱟᱭᱤᱠ ᱠᱚᱛᱮ ᱦᱚᱸ ᱨᱟᱹᱥᱠᱟᱹᱭ ᱡᱟᱹᱨᱩᱲ ᱜᱮᱭᱟ, ᱛᱚᱵᱮ ᱱᱤᱡᱮᱨᱟᱜ ᱦᱚᱸ ᱚᱠᱟᱴᱟᱜ ᱠᱟᱱᱟ ᱚᱱᱟ ᱦᱚᱸ ᱪᱮᱠᱟᱭ ᱡᱟᱹᱨᱩᱲ ᱜᱮᱭᱟ ᱾
ᱦᱩᱸ ᱾
ᱟᱫᱚ ᱡᱚᱛᱚ ᱦᱚᱲ ᱡᱤᱜᱤᱜ ᱜᱮ ᱡᱮᱢᱚᱱ ᱚᱱᱟ ᱛᱩᱢᱫᱟᱜ ᱴᱟᱢᱟᱠ ᱫᱚ ᱡᱟᱛᱮ ᱡᱮᱢᱚᱱ ᱵᱟᱵᱩᱱ ᱫᱮᱣᱟᱣᱟ, ᱛᱚ ᱚᱱᱟᱜᱮ ᱢᱚᱡᱽ ᱛᱟᱦᱮᱱᱟ ᱾
ᱦᱮᱸ ᱾
ᱟᱨ ᱵᱟᱝᱠᱷᱟᱱ ᱚᱱᱮ ᱠᱚ ᱢᱮᱱᱟ ᱥᱟᱯᱳᱥ ᱵᱚᱨᱛᱚᱢᱟᱱ ᱡᱮᱱᱟᱨᱮᱥᱚᱱ ᱨᱮᱱ ᱠᱚᱲᱟ ᱠᱩᱲᱤ ᱠᱚ ᱰᱚᱵᱚᱜ ᱡᱚᱦᱟᱨ ᱠᱚᱛᱮ ᱦᱚᱸ ᱱᱩᱠᱩ ᱞᱟᱡᱟᱜ ᱟᱠᱚ ᱾ ᱥᱮ ᱥᱟᱶᱛᱮ ᱵᱚᱸᱜᱟ ᱵᱩᱨᱩ ᱴᱷᱮᱡ ᱰᱚᱵᱚᱜ ᱡᱚᱦᱟᱨ ᱠᱚ ᱞᱟᱡᱟᱜᱼᱟ ᱛᱩᱢᱫᱟᱜ ᱴᱟᱢᱟᱠ ᱨᱩ ᱮᱱᱮᱡ ᱦᱚᱸ ᱞᱟᱜᱟᱜ ᱠᱷᱟᱱ ᱫᱚ ᱪᱮᱫ ᱦᱩᱭᱩᱜᱼᱟ ᱵᱚᱞᱮ ᱟᱵᱚᱣᱟᱜ ᱩᱨᱩᱢ ᱩᱯᱨᱩᱢ ᱫᱚ ᱵᱚᱞᱮ ᱚᱠᱟ ᱨᱮᱼᱼ ᱵᱟᱝ ᱛᱟᱦᱮᱱᱟ ᱵᱟᱝ ᱥᱟᱫᱟᱜ ᱦᱮᱸ ᱥᱮᱫᱟᱭ ᱨᱮᱱ ᱢᱟᱱᱚᱛᱟᱱ ᱞᱟᱹᱴᱩ ᱦᱚᱲᱼᱼ ᱥᱮ ᱜᱩᱨᱩ ᱜᱚᱢᱠᱮ ᱛᱟᱠᱚ ᱠᱚ ᱢᱮᱱ ᱟᱹᱜᱩ ᱵᱟᱲᱟ ᱟᱠᱟᱫᱟ ᱠᱟᱫᱟ ᱡᱮ ᱟᱢᱟᱜ ᱨᱚᱲ ᱢᱮᱱᱟᱜ ᱟᱢᱟᱜ ᱞᱟᱸᱫᱟ ᱢᱮᱱᱟᱜᱼᱟ ᱟᱢᱟᱜ ᱫᱷᱚᱨᱚᱢ ᱢᱮᱱᱟᱜ ᱟᱢᱟᱜ ᱡᱟᱹᱛᱤ ᱢᱮᱱᱟᱜ ᱛᱚ ᱟᱢ ᱦᱚᱸ ᱢᱮᱱᱟ ᱢᱮᱱᱟᱢ ᱥᱮ ᱟᱢᱟᱜ ᱩᱯᱨᱩᱢ ᱢᱮᱱᱟᱜ ᱛᱚ ᱟᱢᱟᱜ ᱩᱯᱨᱩᱢ ᱡᱩᱫᱤᱼᱼ ᱡᱩᱫᱤ ᱵᱟᱝ ᱛᱟᱦᱮᱱ ᱠᱷᱟᱡ ᱟᱢᱟᱜ ᱫᱷᱚᱨᱚᱢ ᱡᱩᱫᱤ ᱵᱟᱝ ᱛᱟᱦᱮᱱ ᱠᱷᱟᱡ ᱟᱢ ᱦᱚᱸ ᱵᱟᱹᱱᱩᱢᱟ
ᱦᱮᱸ ᱚᱱᱟ ᱫᱚ ᱟᱢ ᱦᱚᱲ ᱫᱚ ᱦᱚᱲ ᱫᱚ ᱵᱟᱭ ᱧᱮᱞᱟ ᱟᱢ ᱜᱮᱢ ᱧᱮᱞᱟ ᱟᱥᱟᱼᱼ ᱦᱮᱸ ᱡᱚᱢ ᱵᱟᱲᱟ ᱠᱚᱫᱚ ᱦᱩᱭᱱᱟ ᱛᱟᱦᱞᱮ
ᱦᱮᱸ ᱡᱚᱢ ᱵᱟᱲᱟ ᱦᱮᱸ ᱡᱚᱢ ᱵᱟᱲᱟ ᱠᱚᱫᱚ ᱟᱹᱣᱨᱤ ᱦᱩᱭᱩᱜᱼᱟ ᱟᱫᱚ ᱛᱷᱚᱲᱟ ᱜᱷᱟᱹᱲᱤᱡ ᱛᱟᱭᱚᱢ ᱦᱟᱸᱜ ᱞᱮ ᱡᱚᱢ ᱠᱮᱫ ᱜᱮᱼᱼ ᱱᱤᱛᱚᱜ ᱫᱚ ᱠᱟᱹᱢᱤ ᱠᱚᱨᱮ ᱦᱚᱭᱛᱳ ᱵᱮᱥᱛᱚ ᱵᱟᱲᱟᱣ ᱟᱠᱟᱱᱟᱞᱮ ᱠᱟᱹᱴᱤᱡ ᱛᱷᱚᱲᱟ ᱜᱟᱱ ᱛᱚ ᱟᱵᱮᱱ ᱜᱮ ᱦᱟᱸᱜ ᱡᱚᱢ ᱵᱟᱲᱟ ᱠᱚᱫᱚ ᱦᱩᱭᱱᱟ ᱥᱮ ᱟᱹᱣᱨᱤ ᱦᱩᱭᱩᱜᱼᱟ ᱟᱵᱤᱱᱟᱜᱼᱼ
ᱟᱹᱣᱨᱤ ᱟᱹᱣᱨᱤ ᱱᱤᱛᱚᱜ ᱫᱚ ᱚᱱᱠᱟ ᱞᱮᱠᱟ ᱚᱱᱠᱟ ᱫᱚᱥᱴᱟ ᱥᱮᱫ ᱦᱩᱭᱩᱜᱼᱟ
ᱟᱪᱪᱷᱟ
ᱪᱮ ᱞᱟᱹᱭ ᱞᱟᱹᱭ ᱵᱤᱱ ᱪᱮᱫ ᱵᱤᱱ ᱞᱟᱹᱭ ᱮᱫ ᱛᱟᱦᱮᱱᱟ
ᱦᱮᱸ ᱢᱮᱱᱮᱫ ᱠᱟᱱ ᱛᱟᱦᱮᱱᱟ ᱞᱤᱧ ᱟᱨᱼᱼ ᱡᱮ ᱛᱷᱚᱲᱟᱜᱟᱱ ᱦᱩᱞ ᱢᱟᱦᱟ ᱵᱤᱥᱚᱭ ᱛᱮ ᱛᱷᱚᱲᱟ ᱜᱟᱱ ᱵᱮᱱ ᱞᱟᱹᱭ ᱥᱟᱰᱮ ᱠᱮᱭᱟ ᱪᱮᱛᱟ
ᱦᱩᱞ ᱢᱟᱦᱟ ᱵᱤᱥᱚᱭ ᱛᱚ ᱟᱪᱪᱷᱟ ᱟᱯᱮ ᱚᱱᱛᱮ ᱫᱚ ᱪᱮᱫᱠᱟ ᱦᱩᱭᱩᱜ ᱜᱮ ᱦᱩᱞ ᱢᱟᱦᱟ
ᱟᱞᱮ ᱥᱮᱫ ᱱᱚᱛᱮ ᱫᱚ ᱟᱹᱰᱤ ᱫᱚᱢ ᱜᱮ ᱦᱩᱞ ᱢᱟᱦᱟ ᱦᱩᱭᱩᱜᱼᱟ ᱟᱹᱰᱤ ᱢᱚᱡᱽ ᱱᱟᱯᱟᱭ ᱜᱮ ᱦᱩᱭᱩᱜᱼᱟ ᱟᱨ ᱟᱵᱚ ᱨᱮᱱ ᱵᱟᱵᱟ ᱥᱤᱫᱩ ᱠᱟᱹᱱᱦᱩ ᱛᱟᱹᱠᱤᱱᱟᱜ ᱥᱟᱶ ᱛᱮ ᱩᱱᱠᱩ ᱩᱱᱠᱤᱱ ᱥᱟᱶ ᱛᱮ ᱟᱨ ᱦᱚᱸ ᱚᱠᱚᱭ ᱠᱚᱪᱚᱝ ᱢᱮᱱᱟᱜ ᱠᱚ ᱩᱱᱠᱩᱣᱟᱜ ᱟᱹᱰᱤ ᱢᱚᱡᱽ ᱵᱮᱥ ᱜᱮ ᱠᱚ ᱢᱟᱱᱟᱣ ᱜᱮᱭᱟ ᱟᱨ ᱩᱱ ᱦᱤᱞᱳᱜ ᱦᱩᱞ ᱢᱟᱦᱟ ᱟᱫᱚ ᱮᱱᱛᱮᱫ ᱩᱱᱦᱤᱞᱳᱜ ᱫᱤᱱ ᱫᱚ ᱮᱱᱛᱮᱫ ᱛᱤᱨᱤᱥ ᱡᱩᱱ ᱦᱤᱞᱳᱜ ᱫᱤᱱ ᱫᱚ ᱛᱮᱜ ᱟᱵᱚᱣᱟᱜ ᱫᱚ ᱢᱤᱫᱴᱮᱱ ᱟᱹᱰᱤᱼᱼ ᱢᱟᱱᱮ ᱢᱟᱨᱟᱝ ᱫᱤᱱ ᱜᱮ ᱯᱟᱲᱟᱣ ᱠᱟᱱᱟ ᱟᱨ ᱩᱱ ᱩᱱ ᱦᱤᱞᱳᱜ ᱮᱠᱮᱱ ᱨᱟᱹᱥᱠᱟᱹᱣᱟᱜ ᱨᱟᱹᱥᱠᱟᱹ ᱞᱮᱠᱟᱱᱟᱜ ᱫᱤᱱ ᱠᱟᱱ ᱛᱟᱵᱚᱱᱟ ᱚᱱᱠᱟᱱ ᱠᱟᱛᱷᱟ ᱵᱟᱝ ᱠᱟᱱᱟ ᱟᱨ ᱩᱱ ᱦᱤᱞᱳᱜ ᱫᱚ ᱮᱱ ᱟᱵᱚᱣᱟᱜ ᱫᱚ ᱢᱤᱫᱴᱮᱡ ᱢᱟᱭᱟᱢ ᱨᱮᱱᱟᱜ ᱫᱤᱱ ᱠᱟᱱᱟ ᱛᱚ
ᱮᱠᱫᱚᱢ ᱦᱮᱸᱼᱼ
ᱟᱫᱚ ᱨᱟᱹᱥᱠᱟᱹ ᱢᱟ ᱛᱟᱦᱮᱱ ᱜᱮᱭᱟ ᱚᱱᱟ ᱢᱟ ᱮᱱᱛᱮᱫ ᱚᱠᱟ ᱥᱮᱡᱚᱜᱼᱟ ᱟᱫᱚ ᱚᱠᱟ ᱩᱱᱠᱤᱱᱟᱜ ᱢᱟᱭᱟᱢ ᱨᱮᱭᱟᱜ ᱤᱭᱟᱹ ᱢᱟᱱᱟᱣ ᱨᱮᱭᱟᱜ ᱞᱟᱹᱠᱛᱤ ᱢᱮᱱᱟᱜ ᱛᱟᱹᱠᱤᱱᱟ ᱛᱚ ᱚᱱᱟᱼᱼ ᱢᱟᱱᱮ ᱥᱮᱫᱟᱭ ᱠᱷᱚᱱ ᱜᱮ ᱥᱮ ᱪᱟᱞᱟᱣ ᱮᱱ ᱵᱚᱪᱷᱚᱨ ᱠᱷᱚᱱᱼᱼ ᱥᱮ ᱪᱟᱞᱟᱣ ᱮᱱ ᱵᱚᱪᱷᱚᱨᱼᱼ ᱞᱮᱠᱟ ᱜᱮ ᱢᱟᱱᱮ ᱱᱮᱥ ᱦᱚᱸ ᱢᱚᱡᱽ ᱛᱮ ᱮᱱᱛᱮᱫ ᱠᱚ ᱢᱟᱱᱟᱣᱟ ᱟᱥᱚᱜ ᱠᱟᱱᱟ ᱟᱨ ᱡᱚᱛᱚ ᱜᱮ ᱡᱮᱢᱚᱱ ᱡᱚᱛᱚ ᱡᱟᱭᱜᱟ ᱨᱮᱜᱮ ᱡᱮᱢᱚᱱ ᱢᱚᱡᱽ ᱛᱮᱜᱮ ᱵᱚᱱ ᱢᱟᱱᱟᱣ ᱛᱟᱹᱠᱤᱱ ᱟᱨ ᱥᱟᱶ ᱛᱮ ᱩᱱᱠᱤᱱᱟᱜᱼᱼ ᱵᱤᱥᱚᱭ ᱛᱮ ᱥᱮ ᱩᱱᱠᱤᱱ ᱥᱟᱶ ᱛᱮ ᱚᱠᱚᱭ ᱠᱚᱠᱚ ᱛᱟᱦᱮᱸ ᱠᱟᱱᱟ ᱩᱱᱠᱩᱣᱟᱜ ᱵᱤᱥᱚᱭ ᱛᱮ ᱡᱟᱛᱮ ᱡᱮᱢᱚᱱ
ᱢᱟᱱᱚᱛᱟᱱ ᱞᱮᱴ ᱟᱵᱚᱨᱮᱱ ᱢᱟᱲᱟᱝ ᱯᱮᱲᱟ ᱢᱟᱨᱟᱝ ᱯᱮᱲᱟ ᱞᱤᱰᱟᱨ ᱠᱚ ᱡᱟᱛᱮ ᱡᱮᱢᱚᱱ ᱟᱵᱚ ᱦᱚᱸ ᱢᱚᱡᱽ ᱛᱮ ᱠᱟᱛᱷᱟ ᱠᱚ ᱞᱟᱹᱭ ᱟᱸᱡᱚᱢ ᱫᱟᱲᱮᱵᱚᱱ ᱩᱱᱠᱤᱱᱟᱜ ᱵᱤᱥ ᱛᱮ ᱛᱚ ᱱᱚᱣᱟ ᱜᱮᱵᱚᱱ ᱟᱥᱚᱜ ᱠᱟᱱᱟ,
ᱦᱮᱸ ᱦᱮᱸ ᱟ ᱱᱚᱱᱛᱮ ᱦᱚᱸ ᱦᱩᱭ ᱵᱟᱲᱟᱜ ᱜᱮᱭᱟ ᱟᱹᱰᱤ ᱱᱟᱯᱟᱭ ᱜᱮ ᱦᱩᱭᱩᱜ ᱜᱮᱭᱟ ᱟᱞᱮ ᱟᱹᱛᱩ ᱨᱮᱫᱚ ᱵᱟᱝ ᱠᱚ ᱢᱟᱱᱟᱣ ᱜᱮᱭᱟ᱾ ᱯᱟᱥᱯᱟᱥ ᱨᱮ ᱟᱛᱳ ᱠᱚᱨᱮ ᱠᱚ ᱢᱟᱱᱟᱣ ᱜᱮᱭᱟ ᱛᱚ ᱚᱸᱰᱮ ᱜᱮ ᱧᱮᱞ ᱠᱚ ᱪᱟᱞᱟᱜ ᱦᱩᱭᱩᱜ ᱜᱮᱭᱟ᱾
ᱦᱮᱸ ᱦᱮᱸ
ᱦᱮᱸ
ᱟᱞᱮ ᱫᱚ ᱟᱹᱰᱤ ᱫᱚᱞ ᱥᱮᱫᱟᱭ ᱠᱷᱚᱱᱜ ᱜᱮ ᱟᱹᱰᱤ ᱫᱚᱢ ᱜᱮ ᱦᱩᱭᱩᱜ-ᱟ ᱱᱚᱛᱮ ᱟᱨ ᱚᱱᱮ ᱠᱚ ᱢᱮᱱᱟ ᱢᱟᱱᱮ ᱡᱟᱜᱟ ᱛᱷᱚᱲᱟᱟᱜᱟᱱ ᱦᱟᱸᱰᱮ ᱱᱟᱰᱮ ᱵᱚᱫᱚᱞ ᱤᱫᱤ ᱜᱮᱭᱟ ᱠᱩ᱾
ᱦᱮᱸ
ᱛᱤᱦᱟᱹ ᱱᱮᱥ ᱫᱚ ᱱᱚᱛᱮ ᱨᱮ ᱦᱩᱭ ᱞᱮᱱᱠᱷᱟᱡ, ᱚ ᱠᱟᱞᱚᱢ ᱥᱮᱫ ᱫᱚ ᱦᱚᱭᱛᱳ ᱮᱴᱟᱜ ᱚᱠᱟᱥᱮᱫ ᱨᱮ ᱪᱚᱝ ᱠᱚ ᱦᱩᱭ ᱦᱚᱪᱚᱭᱟ
ᱦᱮᱸ
ᱟᱫᱚ ᱡᱟᱭᱦᱳᱠ ᱚᱱᱟ ᱦᱤᱥᱟᱹᱵ ᱞᱮᱠᱟ ᱛᱮᱦᱚᱸ ᱴᱷᱤᱠ ᱜᱮᱭᱟ ᱚᱱᱮ ᱠᱚ ᱢᱮᱱᱟ ᱦᱩᱞ ᱢᱟᱦᱟ ᱦᱤᱞᱟᱹᱜ ᱦᱩᱞ ᱢᱟᱦᱟᱴᱮ ᱪᱟᱞᱟᱜ ᱵᱟᱦᱟᱱᱟᱥ ᱠᱟᱛᱮ ᱦᱚᱸᱢ ᱮᱢᱱᱤ ᱚᱱᱠᱟᱟᱜᱮ ᱚᱱᱛᱮᱱᱟᱜ ᱡᱟᱜᱟᱣᱛᱮ ᱧᱮᱧᱮᱞ ᱯᱟᱲᱟᱣ ᱠᱟᱱᱟ ᱚᱱᱟ ᱦᱚᱸ ᱢᱤᱫᱴᱮᱡ ᱯᱷᱟᱭᱫᱟ᱾ ᱛᱚ ᱦᱟᱸᱰᱮ ᱱᱟᱰᱮ ᱠᱚ ᱦᱩᱭᱪᱚ ᱞᱮᱠᱷᱟᱡ,
ᱦᱮᱸ ᱚᱱᱟ ᱫᱚ ᱛᱤᱨᱤᱥᱮ ᱡᱩᱱ ᱨᱮ ᱦᱩᱭᱩᱜ ᱜᱮᱭᱟ ᱵᱟᱝ?
ᱦᱮᱸ ᱛᱤᱨᱤᱥ ᱡᱩᱱ ᱨᱮ᱾
ᱩᱱ ᱥᱩᱢᱚᱭ ᱜᱮᱛᱚ ᱩᱞ ᱫᱤᱵᱚᱥ ᱫᱚᱚ ᱠᱚ ᱢᱟᱱᱟᱣᱟ ᱜᱚᱴᱟᱜᱮ ᱟᱵᱚ ᱥᱟᱱᱛᱟᱲ ᱠᱚᱫᱚ ᱡᱚᱛᱚ᱾
ᱦᱮᱸ ᱚᱱᱟᱫᱚ ᱢᱟᱱᱮ ᱠᱚ ᱢᱮᱱᱟ ᱟᱵᱚ ᱩᱱ ᱦᱤᱞᱳᱜ ᱫᱚ ᱛᱮ ᱥᱟᱱᱟᱢ ᱦᱚᱲ ᱜᱮ ᱠᱚ ᱡᱟᱣᱨᱟᱜ-ᱟ᱾
ᱦᱩᱸ
ᱟᱨ ᱢᱤᱫᱴᱮᱡ ᱡᱩᱢᱤᱫ ᱫᱚ ᱦᱩᱭᱩᱜ-ᱟ ᱟᱨ ᱥᱟᱶᱛᱮ ᱚᱱᱮᱠ ᱢᱮᱱᱟ ᱩᱱ ᱦᱤᱞᱳᱜ ᱦᱚᱸ ᱟᱵᱚᱣᱟᱜ ᱢᱤᱫᱴᱮᱡ ᱦᱟᱠ ᱚᱠᱟᱴᱟᱜ ᱥᱚᱨᱠᱟᱨ ᱴᱷᱮᱡ ᱠᱷᱚᱡ ᱢᱤᱫᱴᱮᱱ ᱧᱟᱢᱚᱜ ᱨᱮᱭᱟᱜ ᱦᱟᱠ ᱢᱮᱱᱟᱜ-ᱟ ᱚᱠᱚᱭ
ᱦᱮᱸ
ᱳᱜ ᱢᱟᱱᱮ ᱪᱮᱜ ᱠᱚᱪᱚᱝ ᱵᱟᱵᱩᱱ ᱧᱟᱢ ᱠᱟᱫᱟ᱾ ᱚᱱᱟ ᱠᱚᱦᱚᱸ ᱢᱟᱱᱮ ᱵᱚᱱ ᱠᱚᱭ ᱠᱚᱭ ᱫᱟᱲᱮ ᱡᱚᱝ ᱠᱟᱱᱟ᱾ ᱥᱮ ᱚᱱᱟ ᱠᱚᱦᱚᱸ ᱵᱚᱱ ᱫᱟᱹᱵᱤ ᱫᱟᱲᱮ ᱡᱚᱝ ᱠᱟᱱᱟ᱾ ᱟᱨ ᱚᱱᱟᱜᱮ ᱢᱤᱫᱴᱮᱡ ᱡᱩᱢᱤᱫ ᱮᱠᱪᱩ ᱞᱤ ᱩᱱᱦᱤᱞᱳᱜ ᱜᱮ ᱱᱚᱣᱟ ᱠᱚ ᱢᱤᱫᱴᱮᱡ ᱯᱮᱞᱮᱱᱤᱜ ᱥᱮ ᱜᱟᱯᱟᱞᱢᱟᱨᱟᱣ ᱨᱮ ᱥᱮ ᱢᱤ ᱛᱤᱝ ᱨᱮᱭᱟᱜ ᱫᱤᱱ ᱫᱚ ᱠᱟᱱᱟ ᱪᱮ ᱫᱟᱥᱟᱹᱟᱭᱢᱟ ᱦᱚᱲ ᱩᱱ ᱦᱤᱞᱳᱜ ᱠᱚ ᱡᱟᱣᱨᱟᱜ-ᱟ ᱥᱟᱱᱟᱢ ᱞᱮᱠᱟᱱ
ᱦᱮᱸ ᱦᱮᱸ ᱦᱮᱸ ᱦᱮᱸ
ᱟᱨ ᱚᱱᱠᱟ ᱮᱢᱟᱱ ᱚᱠᱛᱮ ᱠᱚᱨᱮᱱᱟᱜ ᱢᱤᱴᱤᱝ ᱨᱮᱢᱟ ᱚᱝᱠᱟ ᱦᱚᱲᱛᱮ ᱵᱟᱠᱚ ᱡᱟᱣᱨᱟᱜ ᱜᱮᱭᱟ᱾
ᱮᱠᱫᱚᱢ ᱩᱱᱫᱚ ᱵᱟᱠᱚ ᱡᱟᱣᱨᱟᱜ ᱜᱮᱭᱟ᱾ ᱩᱱ ᱜᱮᱛᱚ ᱚᱱᱟ ᱦᱩᱞ ᱫᱤᱵᱚᱥ ᱨᱮᱜᱮᱛᱚ ᱚᱱᱟ ᱠᱟᱛᱷᱟ ᱠᱚ ᱠᱚ ᱞᱟᱹᱭᱟ ᱠᱟᱹᱴᱤᱡ᱾
ᱦᱮᱸ ᱪᱮᱜ ᱵᱟᱝ ᱵᱮᱱ ᱢᱮᱱ ᱠᱮᱫᱟ?
ᱞᱟᱹᱭᱫᱟᱹᱧ ᱦᱩᱞ ᱫᱤᱵᱚᱥ ᱨᱮᱜᱮ ᱛᱚ ᱚᱱᱟ ᱠᱟᱛᱷᱟ ᱠᱚᱫᱚ ᱟᱹᱰᱤ ᱠᱚ ᱵᱤᱪᱟᱹᱨᱟ ᱨᱟᱜ-ᱟ ᱞᱮᱭᱟᱜ-ᱟ ᱠᱚ ᱟᱨᱠᱤ᱾
ᱦᱮᱸ ᱦᱮᱸ ᱚᱱᱟᱜᱮ ᱛᱮ ᱠᱚ ᱞᱟᱹᱭᱟ ᱦᱩᱸ ᱦᱩᱸ
ᱦᱩᱞ ᱫᱤᱵᱚᱥ ᱤᱫᱤ ᱠᱟᱛᱮᱜ ᱚᱱᱟ ᱤᱫᱤ ᱠᱟᱛᱮᱫ ᱜᱮ
ᱮᱸᱜ ᱟᱨ ᱚᱱᱮ ᱦᱮᱸ ᱟᱨ ᱚᱱᱮ ᱮᱱᱛᱮᱜ ᱚᱱᱮ ᱥᱮᱫᱟᱭ ᱠᱷᱚᱱ ᱵᱩᱡᱷᱟᱹᱣ ᱢᱮ ᱫᱩᱭ ᱦᱟᱡᱟᱨ ᱤᱝᱨᱮᱡ ᱥᱚᱛᱨᱚ ᱨᱮᱠᱚ ᱦᱮᱡ ᱞᱮᱱᱟ ᱛᱚ? ᱫᱩᱭᱦᱟᱡᱟᱨ ᱫᱩᱭᱦᱟᱡᱟᱨ ᱫᱚ ᱵᱟᱝ ᱥᱚᱛᱨᱚᱥᱚ ᱥᱚᱛᱨᱚᱥᱚ ᱥᱳᱞᱞᱳ ᱥᱚᱛᱨᱚ ᱜᱟᱱ ᱠᱚᱛᱮ ᱯᱟᱥᱮᱫ ᱠᱚ ᱦᱮᱡ ᱞᱮᱱᱟ ᱟᱫᱚ ᱩᱱ ᱚᱠᱛᱮ ᱠᱷᱚᱡ ᱟᱫᱚ ᱩᱱ ᱨᱮᱢᱟ ᱮᱱᱛᱮᱫ ᱵᱟᱵᱟ ᱵᱤᱨᱥᱟ ᱢᱩᱱᱰᱟ ᱮᱱᱛ ᱩᱱᱠᱩ ᱥᱟᱶᱞᱮ ᱛᱟᱯᱟᱢ ᱞᱮᱱᱟᱭ, ᱛᱚ ᱚᱱᱟ ᱛᱟᱭᱚᱢ ᱢᱟᱱᱮ ᱟᱴᱷᱨᱚᱥᱚ ᱯᱚᱪᱯᱟᱱᱱᱚ ᱪᱷᱟᱯᱟᱱᱱᱚ ᱚᱠᱛᱮ ᱨᱮ ᱟᱵᱚᱨᱮᱱ ᱵᱟᱵᱟ ᱥᱤᱫᱩ ᱢᱩᱨᱢᱩ ᱠᱟᱱᱦᱩ ᱢᱩᱨᱢᱩ ᱛᱟᱹᱠᱤᱱ ᱟᱵᱚᱣᱟᱜ ᱦᱠ ᱵᱤᱥᱚᱭ ᱛᱮ ᱩᱱᱠᱩ ᱠᱚ ᱞᱟᱹᱲᱦᱟᱹᱭ ᱞᱮᱱᱟ᱾
ᱮᱠᱫᱚᱢ᱾
ᱟᱨ ᱚᱱᱠᱟᱜᱮ ᱢᱟᱱᱮ ᱤᱝᱨᱮᱡᱽ ᱦᱚᱭᱛᱮ ᱟᱹᱰᱤ ᱜᱟᱱ ᱜᱮ ᱟᱵᱚ ᱠᱚ ᱠᱚᱪᱞᱚᱱ ᱟᱹᱜᱩ ᱠᱮᱜ ᱵᱩᱱᱟ,
ᱦᱮᱸ ᱦᱮᱸ᱾
ᱟᱹᱰᱤ ᱜᱟᱱ ᱜᱮᱠᱚ ᱠᱚᱪᱞᱚᱱ ᱟᱹᱜᱩ ᱠᱮᱫ ᱵᱚᱱᱟ ᱡᱟᱜᱟ ᱡᱚ-ᱡᱩᱢᱤ ᱵᱤᱥᱚᱭ ᱛᱮ, ᱟᱨ ᱟᱵᱩᱣᱟᱜ ᱚᱠᱟᱴᱟᱜ ᱦᱟᱹᱠ ᱚᱱᱟ ᱦᱟᱹᱠ ᱠᱷᱚᱡ ᱦᱚᱸ ᱟᱥᱟ ᱟᱫᱷᱮ ᱦᱟᱹᱠ ᱢᱟ ᱪᱤᱞᱤ ᱟᱠᱚ ᱜᱮᱠᱚ ᱤᱫᱤᱭᱮᱫ ᱠᱟᱱ ᱛᱟᱦᱮᱸᱱᱟ, ᱟᱫᱚ ᱚᱱᱟ ᱠᱷᱟᱹᱛᱤᱨ ᱛᱮ ᱟᱵᱚ ᱦᱚᱸ ᱵᱟᱵᱚᱱ ᱞᱟᱦᱟ ᱫᱟᱲᱮᱜ ᱠᱟᱱ ᱛᱟᱦᱮᱸᱱᱟ ᱟᱨ ᱵᱚᱨᱛᱚᱢᱟᱱ ᱚᱵᱚᱥ ᱛᱟᱨ ᱦᱚᱸ ᱡᱟ ᱡᱩᱵᱩ ᱛᱤ ᱧᱮᱞᱚᱜ ᱠᱟᱱᱟ ᱛᱚ ᱤᱝᱨᱟᱡ ᱢᱟ ᱡᱩᱫᱤ ᱦᱚᱸ ᱟᱵᱩᱭ ᱮᱛᱮᱨᱮᱜ ᱮᱵᱳᱱ ᱛᱟᱦᱮᱸᱱᱟ ᱠᱚ ᱛᱚᱵᱮ ᱥᱚᱨᱠᱟᱨ ᱮᱠᱷᱮᱱ ᱚᱱᱟ ᱡᱩᱫᱤ ᱦᱚᱸ ᱵᱟᱭ ᱨᱮ ᱵᱚᱱᱟ ᱛᱚᱵᱮ ᱨᱮᱜ ᱵᱚᱱᱟᱭ ᱥᱮ ᱵᱟᱭ ᱨᱮᱜ ᱵᱚᱱᱟ ᱚᱱᱟ ᱫᱚ ᱵᱟᱹᱞᱤᱧ ᱢᱮᱱ ᱫᱟ ᱛᱚᱵᱮ ᱦᱮᱸ ᱥᱚᱨᱨᱟ ᱴᱮ ᱟᱭᱢᱟ ᱜᱮ ᱪᱮᱜ ᱠᱚᱪᱚ ᱵᱚᱱ ᱧᱟᱢᱟ ᱚᱱᱟ ᱵᱟᱵᱚᱱ ᱧᱟᱢ ᱫᱟ ᱫᱤᱱ ᱜᱮ ᱫᱷᱟᱵᱤᱡ᱾
ᱮᱠᱫᱚᱢ ᱮᱠᱫᱚᱢ᱾
ᱟᱫᱚ ᱱᱚᱣᱟ ᱪᱮᱛᱟᱱ ᱨᱮ ᱟᱹᱰᱤ ᱫᱚᱢ ᱜᱮ ᱦᱟᱸᱜ ᱟᱹᱰᱤ ᱡᱳᱨ ᱞᱟᱜᱟᱣ ᱫᱚᱨᱠᱟᱨ ᱢᱮᱱᱟᱜ ᱛᱟᱵᱚᱱᱟ ᱟᱨ ᱵᱟᱝᱠᱷᱟᱱ ᱫᱚ ᱟᱹᱰᱤ ᱞᱟᱛᱟᱨ ᱨᱮ ᱜᱮ ᱵᱚᱱ ᱛᱟᱦᱮᱸᱟ᱾
ᱮᱠᱫᱚᱢ ᱮᱠᱫᱚᱢ᱾
ᱟᱨ ᱵᱟᱝᱠᱷᱟᱪ ᱢᱤᱫᱴᱮᱱ ᱦᱮᱸ ᱟᱨ ᱵᱟᱝᱠᱷᱟᱪ ᱢᱤᱫ ᱢᱤᱫᱴᱮᱱ ᱢᱚᱡᱽ ᱛᱮ ᱧᱮᱞ ᱞᱮᱠᱷᱟᱱ ᱟᱵᱚ ᱥᱟᱱᱛᱟᱞ ᱡᱟᱹᱛ ᱫᱚ ᱟᱹᱰᱤ ᱢᱟᱱᱮ ᱡᱩᱫᱤ ᱢᱤᱫᱴᱷᱮᱪ ᱡᱩᱫᱤ ᱚᱝᱠᱟ ᱵᱚᱱ ᱡᱩᱢᱤᱫᱚᱜᱼᱟ, ᱟᱵᱩᱣᱟᱜ ᱦᱩᱫᱤᱥ ᱢᱩᱫᱤᱥ ᱠᱚ ᱯᱞᱮᱱᱤᱝ ᱠᱚ ᱡᱩᱫᱤ ᱢᱚᱸᱡᱽ ᱛᱮᱵᱚᱱ ᱢᱤᱞᱟᱹᱣᱟ ᱛᱚᱵᱮ ᱢᱤᱫᱴᱮᱪ ᱪᱮᱫ ᱧᱮᱞᱚᱜ ᱧᱮᱞᱚᱜᱼᱟ ᱡᱮ ᱟᱵᱩ ᱥᱟᱱᱛᱟᱞ ᱨᱮ ᱟᱹᱰᱤ ᱢᱟᱱᱮ ᱥᱚᱠᱛᱤᱥᱟᱞᱤ ᱜᱮᱭᱟᱵᱚᱱ᱾
ᱮᱠᱫᱚᱢ ᱮᱠᱫᱚᱢ, ᱟᱨᱚ ᱥᱚᱠᱛᱤᱥᱟᱞᱤ ᱜᱮᱭᱟᱵᱚᱱ ᱛᱚ ᱦᱚᱲ ᱫᱚ᱾
ᱦᱮᱸ ᱦᱮᱸ᱾ ᱵᱟᱵᱩᱱ ᱢᱩᱡᱤᱫᱚᱜ ᱠᱟᱱ ᱠᱷᱟᱛᱤᱨ ᱛᱮ ᱢᱟᱱᱮ ᱵᱟᱵᱩᱱ ᱫᱟᱲᱮᱜ ᱠᱟᱱᱟ ᱥᱮ ᱚᱱᱠᱟᱱᱟᱜ ᱥᱚᱠᱛᱤᱥᱟᱞᱤ ᱦᱚᱸ ᱛᱮ ᱵᱟᱝ ᱦᱩᱭᱩᱜ ᱠᱟᱱᱟ᱾
ᱦᱮᱸ ᱵᱟᱠᱷᱟᱱ ᱫᱚ ᱟᱵᱚ ᱟᱹᱰᱤ ᱵᱚᱱ
ᱛᱮ ᱡᱮᱢᱚᱱ ᱡᱚᱛᱚ ᱦᱚᱲ ᱵᱚᱱ ᱟᱻ ᱜᱚᱴᱟᱭ ᱮ ᱡᱩᱢᱤᱫᱚᱜ ᱢᱟ,
ᱦᱩᱸ ᱡᱩᱢᱤᱫ ᱜᱮ ᱫᱚᱨᱠᱟᱨ ᱠᱟᱱᱟ᱾
ᱡᱟᱹᱨᱩᱲ ᱡᱟᱹᱨᱩᱲ ᱟᱨ ᱵᱟᱝ ᱠᱷᱟᱪ ᱵᱟᱝ ᱦᱩᱭᱩᱜᱼᱟ, ᱟᱯᱟᱱ ᱟᱯᱤᱱ ᱛᱟᱸᱦᱮ ᱠᱟᱛᱮ ᱢᱟᱱᱮ ᱪᱮᱜ ᱦᱚᱸ ᱵᱟᱝ ᱪᱤᱠᱟ ᱫᱟᱲᱮ ᱠᱟᱱᱟ᱾
ᱮᱠᱫᱚᱢ ᱞᱟᱦᱟ ᱥᱮᱫ ᱜᱮ ᱵᱟᱵᱚᱱ ᱞᱟᱦᱟ ᱫᱟᱲᱮᱭᱟᱜᱼᱟ ᱛᱟᱭᱚᱢ ᱨᱮᱜᱮ ᱵᱚᱱ ᱛᱟᱦᱮᱸᱱᱟ ᱞᱟᱛᱟᱨ ᱨᱮᱜᱮ ᱵᱚᱱ ᱛᱟᱦᱮᱸᱱᱟ᱾
ᱮᱴᱟᱜ ᱡᱟᱹᱛᱟᱜ ᱪᱮᱫ ᱞᱮᱠᱟ ᱡᱩᱢᱤᱫ ᱢᱮᱱᱟᱜ ᱛᱟᱠᱚᱣᱟ, ᱚᱱᱟ ᱠᱷᱟᱹᱛᱤᱨ ᱛᱮ ᱩᱱᱠᱩ ᱦᱚᱭᱛᱳ ᱵᱟᱨᱮ ᱠᱚ ᱞᱟᱦᱟᱣ ᱠᱟᱱᱟ᱾ ᱟᱵᱚᱣᱟᱜ ᱦᱚᱸ ᱟᱵᱚ ᱩᱱᱠᱩ ᱞᱮᱠᱟᱛᱮ ᱡᱩᱢᱤᱫ ᱛᱟᱦᱮᱱ ᱫᱚᱨᱠᱟᱨ᱾
ᱟᱪᱪᱷᱟ ᱮᱠᱫᱚᱢ ᱮᱠᱫᱚᱢ᱾
ᱛᱚᱵᱮ ᱜᱚᱢᱠᱮ ᱥᱚᱢᱚᱭ ᱢᱟ ᱦᱮᱡ ᱦᱤᱡᱩᱜ ᱠᱟᱱ ᱛᱟᱞᱟᱝᱟ ᱦᱟᱸᱜ ᱛᱚᱵᱮ ᱢᱟᱥᱟᱨᱮ ᱠᱟᱛᱷᱟ ᱠᱚ ᱞᱮᱭ ᱞᱟᱦᱟᱭ ᱛᱟᱞᱟᱝ ᱢᱮ
ᱦᱮᱸ ᱢᱟᱜᱢᱚᱬᱮ ᱵᱤᱥᱚᱭ ᱛᱮᱞᱤᱧ ᱞᱮᱭ ᱫᱟ